ᱦᱳᱭ ᱵᱟᱱᱟ, ᱟᱨ ᱜᱚᱳᱠᱮ ᱱᱚᱛᱮ ᱤᱧᱟᱹᱜ ᱨᱚᱲ ᱠᱚ ᱟᱸᱡᱚᱢᱚᱜ ᱠᱟᱱᱟ ᱥᱮ ᱵᱟᱝ ᱯᱳᱥ
ᱦᱩᱸᱜ, ᱡᱚᱦᱟᱨ ᱜᱮ ᱜᱚᱝᱠᱮ ᱾
ᱦᱳᱭ, ᱡᱚᱦᱟᱨ ᱜᱮ ᱾
ᱦᱮᱸ ᱜᱚᱴᱮᱡ ᱾ ᱦᱮᱸ ᱜᱚᱝᱠᱮ ᱟᱢᱟᱜ ᱨᱚᱲ ᱟᱲᱟᱝ ᱯᱩᱥᱴᱟᱹ ᱤᱡ ᱟᱢᱢᱚᱜ ᱠᱟᱱᱟ ᱜᱚᱝᱠᱮ ᱤᱧᱟᱹᱜ ᱨᱚᱲ ᱟᱲᱟᱝ ᱯᱩᱥᱴᱟᱹ ᱥᱟᱤᱡᱡ ᱧᱟᱢᱚᱜ ᱠᱟᱱᱟ ᱥᱮ
ᱦᱳᱭ ᱦᱳᱭ, ᱟᱸᱡᱚᱢᱚᱜ ᱠᱟᱱ ᱜᱮᱭᱟ ᱾
ᱚᱺᱻ
ᱟᱪ-ᱪᱷᱟ ᱛᱟᱦᱞᱮ ᱜᱚᱝᱠᱮ ᱢᱮᱱᱫᱟᱹᱧ ᱱᱤᱛᱳᱜ ᱫᱚ ᱪᱮᱫ ᱮᱢ ᱪᱤᱠᱟᱹᱭᱮᱫᱟ?
ᱮᱸ, ᱱᱤᱛᱚᱜ ᱫᱚ ᱜᱚᱝᱠᱮ ᱟᱯᱟᱛᱚᱛᱚ ᱚᱱᱠᱟ ᱞᱮᱠᱟ ᱠᱟᱹᱢᱤ ᱠᱚ ᱵᱟᱝᱦ ᱛᱚᱜ ᱪᱮᱫ ᱦᱚᱸ ᱵᱟᱝ ᱦᱳᱭᱯᱜ ᱠᱟᱱᱟ ᱪᱟᱥ ᱵᱟᱜᱟᱜ ᱨᱮᱱᱟᱜ ᱪᱟᱥ ᱠᱟᱹᱢᱤ ᱠᱚᱜᱮ ᱴᱩᱠ ᱴᱷᱟᱠ ᱛᱮ ᱮᱦᱚᱵᱚᱜ ᱠᱟᱱᱟ ᱾ ᱩᱸᱻᱜ
ᱟᱨ ᱛᱟᱞᱦᱮ ᱜᱚᱝᱠᱮ? ᱚᱱᱟ ᱵᱮᱜᱚᱨ ᱫᱚ ᱟᱨ ᱮᱴᱟᱜᱟᱜ ᱠᱟᱹᱢᱤ ᱠᱚᱫᱚ ᱡᱟᱦᱟᱱᱟᱜ ᱥᱮ, ᱪᱮᱫ ᱠᱚᱢ ᱪᱤᱠᱟᱹᱭᱮᱫᱟ?
ᱵᱟᱝ ᱜᱚᱢᱠᱮ ᱟᱫᱚ ᱚᱱᱟ ᱠᱚ ᱠᱟᱛᱮ ᱮᱴᱟ-ᱟᱜ ᱫᱚ ᱠᱟᱹᱢᱤ ᱵᱟᱲᱟ ᱫᱚ ᱵᱟᱝ ᱚᱱᱟ ᱟᱛᱳ ᱠᱚᱨᱮ ᱠᱞᱟᱵᱽ ᱥᱟᱞᱟᱜ ᱜᱮ ᱡᱚᱯᱲᱟᱣ ᱢᱤᱱᱟᱹᱧᱟ ᱾
ᱚᱞᱚᱜ ᱯᱟᱲᱦᱟᱣ ᱥᱟᱶ ᱡᱚᱯᱲᱟᱣ ᱢᱮᱱᱟᱜ ᱢᱮᱭᱟ?
ᱦᱳᱭ ᱜᱚᱝᱠᱮ ᱾
ᱛᱟᱦᱚᱞᱮ ᱜᱚᱝᱠᱮ ᱚᱱᱟᱫᱚ ᱟᱹᱰᱤ ᱦᱳᱭ, ᱢᱟ ᱞᱟᱹᱭᱢᱮ?
ᱰᱷᱮᱠ-ᱠᱚᱡ ᱾ ᱫᱟᱹᱞᱛᱮ ᱟᱢ ᱫᱚ ᱪᱮᱫ ᱜᱚᱢ ᱪᱤᱜᱟᱹᱮᱜᱼᱟ?
ᱦᱳᱭ ᱜᱚᱝᱠᱮ ᱤᱧᱦᱚᱸ ᱱᱤᱛᱚᱜ ᱫᱚ ᱚᱞᱚᱜ ᱯᱟᱲᱦᱟᱣ ᱥᱟᱶᱜᱮ ᱡᱚᱯᱲᱟᱣ ᱢᱮᱱᱟᱜ ᱟᱠᱟᱫᱤᱧᱟᱹ ᱾
ᱦᱩᱺᱻ
ᱟᱨ, ᱚᱱᱟ ᱵᱮᱜᱚᱨ ᱫᱚ? ᱵᱟᱦᱨᱮ ᱠᱟᱹᱢᱤ ᱠᱚᱫᱚ ᱚᱱᱠᱟ ᱞᱮᱠᱟ ᱫᱚ ᱵᱟᱝ ᱦᱳᱭᱳᱜ ᱠᱟᱱᱟ ᱥᱮ ᱠᱟᱹᱢᱤ ᱠᱚᱫᱚ ᱤᱧᱟᱹᱜ ᱫᱚ ᱵᱟᱹᱱᱩᱜ ᱟᱠᱟᱜ ᱜᱮᱭᱟ ᱪᱮᱫ ᱞᱟᱹᱜᱤᱜ ᱾ ᱟᱪ-ᱪᱷᱟ ᱛᱟᱦᱞᱮ ᱜᱚᱝᱠᱮ ᱢᱤᱫᱴᱮᱡ ᱠᱩᱠᱞᱤ ᱢᱮᱱᱟᱜ ᱟᱠᱟᱜᱼᱟ?
ᱜᱚᱝᱠᱮ ᱱᱤᱱᱟᱹᱜ
ᱦᱳᱭ ᱢᱮᱱᱫᱟᱹᱧ, ᱜᱚᱳᱠᱮ ᱛᱟᱦᱞᱮ ᱟᱢ ᱟᱯ ᱥᱮ ᱟᱯ ᱥᱮ ᱟᱞᱟᱝ ᱵᱟᱱᱟ ᱦᱚᱲ ᱜᱮ ᱡᱮᱦᱮᱛᱩ ᱡᱚᱯᱲᱟᱣ ᱢᱮᱱᱟᱜ ᱟᱠᱟᱜ ᱞᱟᱝ ᱜᱮᱭᱟ ᱚᱞᱚᱜ ᱯᱟᱲᱦᱟᱣ ᱨᱮ ᱴᱷᱮᱸᱻᱭᱚᱸᱜ ᱾
ᱮᱸᱦ ᱾
ᱛᱟᱞᱦᱮ ᱠᱩᱠᱞᱤ ᱫᱚ ᱱᱚᱝᱠᱟ ᱞᱮᱠᱟ ᱡᱮ, ᱵᱟᱝᱢᱟ ᱟᱵᱚ ᱚᱞᱚᱜ ᱡᱤᱭᱚᱱ ᱨᱮ ᱦᱩᱰᱤᱧ ᱥᱚᱢᱚᱭ ᱡᱚᱠᱷᱚᱱ ᱫᱚ ᱟᱵᱚ ᱩᱢᱮᱹᱨ ᱠᱚᱢ ᱜᱮ ᱛᱟᱦᱮᱸ ᱠᱟᱱ ᱛᱟᱵᱳᱱᱟ
ᱦᱩᱺ ᱾
ᱢᱟᱱᱮ ᱚᱱᱠᱟ, ᱚᱞᱚᱜ ᱡᱤᱭᱚᱱ ᱨᱮ ᱚᱠᱟ ᱞᱮᱠᱟ ᱪᱮᱠᱟ ᱠᱟᱛᱮ ᱵᱚ ᱯᱟᱨᱚᱢ ᱟᱹᱜᱩ ᱟᱠᱟᱫᱟ ᱥᱮ ᱚᱱᱟ ᱠᱚ ᱡᱤᱱᱤᱥ ᱡᱩᱫᱤ ᱱᱤᱛᱳᱜ ᱢᱟᱱᱮ ᱠᱤᱪᱷᱩ ᱠᱤᱪᱷᱩ ᱛᱟᱦᱮᱱ ᱜᱮᱭᱟ ᱥᱮ? ᱡᱮ ᱦᱳᱭᱛᱳ ᱟᱵᱳ ᱵᱟᱝ ᱦᱩᱫᱤᱥ ᱛᱮ ᱵᱟᱹᱲᱤᱡ ᱵᱚ ᱠᱟᱹᱢᱤ ᱠᱟᱫᱟ
ᱦᱩᱺ ᱾
ᱛᱚ, ᱚᱱᱟ ᱠᱚ ᱪᱮᱫ ᱠᱚ ᱡᱤᱱᱤᱥ ᱢᱮᱱᱟᱜ ᱟᱠᱟᱫᱼᱟ ᱡᱟᱦᱟᱸ ᱠᱚᱫᱚ ᱚᱱᱠᱟᱢ ᱠᱟᱹᱢᱤ ᱟᱠᱟᱫᱟ ᱟᱨ ᱚᱱᱟ ᱠᱚᱫᱚ ᱵᱚᱫᱚᱞ ᱡᱩᱫᱤᱢ ᱫᱟᱲᱮᱭᱟᱜ ᱠᱷᱟᱱ ᱫᱚ ᱵᱚᱫᱚᱞ, ᱱᱤᱛᱚᱜ ᱡᱩᱫᱤ ᱚᱠᱛᱚᱢ ᱧᱟᱢᱟ ᱵᱚᱫᱚᱞ ᱨᱮᱱᱟᱜ ᱮᱸᱰᱮ ᱠᱷᱟᱱ ᱫᱚ ᱚᱱᱟ ᱡᱤᱱᱤᱥᱮᱢ ᱵᱚᱫᱚᱞ ᱨᱩᱣᱟᱹᱲ ᱫᱟᱲᱮᱭᱟᱜ ᱠᱮᱭᱟ ᱛᱚ ᱪᱮᱫ ᱠᱚ ᱪᱤᱠᱟᱹᱣ ᱠᱟᱜᱼᱟ ᱚᱱᱠᱟ ᱞᱮᱠᱟᱛᱮ ᱾
ᱦᱳᱭ ᱜᱚᱝᱠᱮ, ᱦᱮᱸᱜ ᱟᱹᱰᱤ ᱢᱮᱫᱴᱟᱝ ᱟᱹᱰᱤ ᱢᱚᱸᱡᱽᱥ ᱠᱩᱠᱞᱤᱢ ᱫᱚᱦᱚ ᱠᱮᱜᱼᱟ ᱾ ᱦᱩᱸ ᱡᱮ ᱦᱩᱰᱤᱧ ᱩᱢᱮᱨ ᱨᱮ ᱚᱱᱠᱟ ᱞᱮᱠᱟ ᱟᱠᱟᱞ ᱠᱟᱹᱢᱤ, ᱠᱟᱹᱢᱤᱭ ᱵᱟᱹᱲᱤᱡ ᱠᱟᱫᱟ ᱾ ᱱᱤᱛᱩ ᱡᱩᱫᱤ ᱚᱱᱟ ᱠᱚᱵᱚᱱ ᱥᱩᱫᱟᱹᱨ ᱫᱟᱲᱮᱭᱟᱜ ᱠᱷᱟᱱ ᱚᱞᱚᱜ ᱯᱟᱲᱦᱟᱣ ᱠᱷᱮᱛᱨᱮᱼᱼ
ᱦᱳᱭ ᱦᱳᱭ ᱚᱱᱟᱜᱮ ᱠᱩᱠᱞᱤ ᱫᱚ᱾
ᱦᱮᱸ ᱟᱹᱰᱤ ᱢᱚᱸᱡᱽ ᱠᱩᱠᱞᱤ ᱠᱟᱱᱟ ᱜᱚᱝᱠᱮ ᱛᱚ ᱜᱚᱝᱠᱮ ᱡᱟᱦᱟᱸ ᱞᱮᱠᱟᱧ ᱫᱟᱲᱮᱭᱟᱜ ᱠᱟᱱᱟ ᱡᱟ ᱩᱰᱟᱹᱡ ᱜᱮ ᱞᱟᱹᱭ ᱨᱮᱱᱟᱜ ᱤᱧ ᱨᱤᱠᱟᱹᱭᱮᱫᱟ
ᱦᱳᱭ ᱢᱟ ᱛᱟᱦᱚᱞᱮ ᱞᱟᱹᱭ ᱥᱚᱫᱚᱨ ᱢᱮ?
ᱦᱮᱸ ᱛᱚ ᱜᱚᱢᱠᱮ ᱦᱩᱰᱤᱧ ᱵᱤᱫᱟᱹᱞ ᱟᱵᱚ ᱡᱟᱦᱟᱸ ᱞᱮᱠᱟ ᱚᱞᱚᱜ ᱯᱟᱲᱦᱟᱜ ᱠᱟᱱᱟ ᱵᱚᱱ ᱦᱚᱭᱥᱮ ᱡᱚᱛᱚ ᱦᱚᱲᱟᱜ ᱜᱷᱟᱨᱚᱸᱡᱽ ᱡᱚᱛᱚ ᱦᱚᱲᱟᱜ ᱵᱟᱝ ᱥᱚᱢᱟᱱ ᱛᱟᱵᱚᱱᱟ᱾ ᱮ ᱟᱠᱟ ᱚᱲᱟᱜ ᱨᱮᱫᱚ ᱚᱞᱚᱜ ᱯᱟᱲᱦᱟᱜ ᱮᱠᱟᱞᱜᱮ ᱚᱲᱟᱜ ᱦᱚᱲ ᱵᱟᱝᱠᱚ ᱵᱟᱲᱟᱭᱟ᱾ ᱥᱮ ᱢᱤᱫᱴᱟᱝᱼᱼ ᱚᱱᱠᱟ ᱵᱷᱟᱜᱮ ᱢᱤᱫᱴᱟᱝ ᱴᱤᱭᱩᱥᱮᱱ ᱥᱮ ᱯᱨᱟᱭᱵᱷᱮᱴᱼᱼ ᱵᱟᱝ ᱮᱢ ᱫᱟᱲᱮᱜ ᱠᱷᱟᱹᱛᱤᱨ ᱚᱱᱠᱟ ᱞᱮᱠᱟ ᱚᱞᱚᱜ ᱯᱟᱲᱦᱟᱜ ᱵᱟᱵᱚᱱ ᱫᱟᱲᱮ ᱠᱟᱣᱫᱟ᱾
ᱦᱳᱭ
ᱟᱫᱚ ᱚᱱᱟ ᱨᱮᱭᱟᱜ ᱠᱚᱢᱛᱤ ᱜᱟᱞᱛᱤ ᱧᱮᱞᱚᱜᱚᱜᱼᱟ᱾ ᱡᱮ ᱵᱟᱝᱢᱟ ᱚᱠᱚᱭ ᱜᱮ ᱦᱚᱸ ᱚᱱᱠᱟ ᱞᱮᱠᱟ ᱤᱝᱞᱤᱥ ᱵᱟᱵᱚᱱ ᱫᱟᱲᱮᱭᱟᱜ ᱜᱮᱭᱟ ᱥᱮ ᱚᱠᱚᱭ ᱦᱚᱸ ᱚᱱᱠᱟ᱾ ᱢᱮᱛ ᱥᱮ ᱚᱝᱠᱚ ᱵᱟᱵᱚᱱ ᱫᱟᱲᱮᱭᱟᱜ ᱜᱮᱭᱟ ᱚᱱᱟ ᱡᱟᱦᱟᱸ ᱢᱤᱫᱴᱟᱝᱼᱼ ᱯᱟᱹᱦᱤᱞ ᱦᱩᱰᱤᱧ ᱨᱮ ᱡᱟᱦᱟᱸ ᱠᱚᱢᱛᱤ ᱠᱚ ᱛᱟᱦᱮᱸ ᱠᱟᱱ ᱛᱟᱵᱚᱱᱟ ᱚᱱᱟ ᱱᱤᱛᱚᱜᱼᱼ ᱡᱩᱫᱤ ᱪᱮᱥᱴᱟᱭᱟ ᱚᱱᱟ ᱨᱮᱭᱟᱜᱼᱼ ᱵᱚᱱ ᱯᱩᱨᱚᱱ ᱫᱟᱲᱮᱭᱟᱜᱼᱟ ᱠᱷᱟᱹᱲᱛᱤ᱾ ᱢᱤᱫᱴᱟᱝ ᱱᱤᱛᱚᱜ ᱢᱤᱫᱴᱟᱝ ᱵᱷᱟᱜᱮ ᱧᱚᱜᱟᱜᱼᱼ ᱢᱤᱫᱴᱟᱝ ᱴᱤᱭᱩᱥᱤᱱ ᱦᱟᱛᱟᱣ ᱠᱟᱛᱮᱫ ᱥᱮ ᱚᱱᱠᱟᱱ ᱵᱷᱟᱜᱮ ᱯᱩᱛᱷᱤ ᱠᱤᱨᱤᱧ ᱠᱟᱛᱮᱫᱼᱼ ᱚᱱᱟ ᱠᱚ ᱱᱤᱭᱮ ᱮᱥᱴᱟᱰᱤ ᱞᱮᱱᱠᱷᱟᱱ ᱥᱮ ᱯᱟᱲᱦᱟᱣ ᱞᱮᱱᱠᱷᱟᱱ ᱦᱮᱸᱼᱼ ᱚᱱᱟ ᱨᱮᱭᱟᱜ ᱡᱟᱦᱟᱸ ᱠᱚᱢᱛᱤ ᱦᱩᱰᱤᱧ ᱜᱤᱫᱽᱨᱟᱹ ᱨᱮ ᱛᱟᱦᱮ ᱠᱟᱱ ᱛᱟᱵᱚᱱᱟ ᱚᱱᱟ ᱠᱚᱵᱚᱱ ᱯᱮᱨᱮᱡ ᱯᱩᱨᱚᱱ ᱫᱟᱲᱮᱭᱟᱜᱼᱟ᱾
ᱦᱳᱭ ᱚᱱᱟᱫᱚ ᱮᱠᱟᱞ ᱜᱮ ᱚᱱᱟ ᱫᱚ ᱦᱩᱭᱩᱜ ᱜᱮᱭᱟ ᱥᱮ ᱱᱤᱛᱚᱜ ᱦᱚᱸ ᱚᱠᱛᱚ ᱢᱮᱱᱟᱜᱼᱟᱼᱼ ᱟᱠᱟᱫ ᱜᱮᱭᱟ ᱵᱟᱝᱢᱟ ᱡᱮᱦᱮᱛᱩ ᱚᱞᱚᱜ ᱡᱤᱭᱚᱱ ᱨᱮᱜᱮ ᱢᱮᱱᱟᱜ ᱵᱚᱱᱟ ᱮᱸᱰᱮᱠᱷᱟᱱ ᱫᱚ ᱱᱚᱣᱟ ᱫᱚᱵᱚᱱᱼᱼ ᱯᱮᱨᱮᱡ ᱯᱩᱨᱚᱱ ᱫᱟᱲᱟᱭ ᱛᱟᱵᱚᱱ ᱜᱮᱭᱟ ᱥᱮ ᱡᱟᱦᱟᱸ ᱵᱚᱱ ᱵᱟᱵᱚ ᱠᱚᱨᱟᱣ ᱠᱟᱫᱟ ᱚᱱᱟ ᱩᱢᱮᱨ ᱨᱮᱼᱼ ᱱᱤᱛᱚᱜ ᱚᱱᱟ ᱠᱚᱨᱟᱣ ᱞᱮᱠᱷᱟᱱ ᱦᱚᱸ ᱚᱱᱟ ᱫᱚ ᱮᱠᱟᱞ ᱜᱮᱵᱚᱱ ᱯᱩᱨᱩᱱ ᱫᱟᱲᱮᱭᱟᱜ ᱜᱮᱭᱟ᱾
ᱦᱳᱭ ᱜᱚᱝᱠᱮᱼᱼ
ᱦᱳᱭ ᱛᱟᱦᱚᱞᱮ ᱜᱚᱢᱠᱮ ᱟᱢᱫᱚᱼᱼ ᱚᱱᱠᱟ ᱦᱩᱰᱤᱧ ᱩᱢᱮᱨ ᱨᱮᱫᱚ ᱥᱠᱩᱞ ᱠᱚ ᱯᱟᱲᱦᱟᱣ ᱚᱠᱛᱚ ᱫᱚ ᱟᱢᱫᱚᱼᱼ ᱱᱚᱝᱠᱟ ᱥᱮᱱᱚᱜ ᱦᱤᱡᱩᱜ ᱠᱟᱱ ᱛᱟᱦᱮᱱᱟᱢ ᱥᱮ ᱦᱳᱥᱴᱮᱞ ᱠᱚᱨᱮᱜᱮᱢ ᱛᱟᱦᱮᱸ ᱠᱟᱱᱟ?
ᱤᱧ ᱫᱚ ᱜᱚᱝᱠᱮ ᱚᱱᱠᱟ ᱞᱮᱠᱟᱱᱟᱜ ᱦᱳᱥᱴᱮᱞ ᱨᱮᱫᱚ ᱵᱟᱹᱧ ᱛᱟᱦᱮᱸ ᱠᱟᱱᱟ ᱚᱲᱟᱜ ᱠᱷᱚᱱ ᱜᱮ ᱦᱤᱡᱩᱜ ᱥᱮᱱᱚᱜ ᱦᱩᱭᱩᱜ ᱠᱟᱱ ᱛᱟᱦᱮᱱᱟ᱾ ᱦᱮᱸ ᱯᱟᱥᱮᱨ ᱟᱛᱳ ᱨᱮᱜᱮ ᱚᱱᱠᱟ ᱤᱥᱠᱩᱞ ᱠᱚ ᱛᱟᱦᱮᱱ ᱛᱟᱦᱮᱸ ᱠᱟᱱᱟ᱾ ᱟᱫᱚ ᱚᱸᱰᱮ ᱠᱷᱚᱱ ᱜᱮ ᱚᱞᱚᱜ ᱠᱚᱫᱚ ᱯᱟᱲᱦᱟᱣ ᱦᱩᱭ ᱟᱠᱟᱱᱟ ᱥᱮ ᱚᱸᱰᱮ ᱠᱷᱚᱱ ᱜᱮᱼᱼ ᱡᱟᱦᱟᱸ ᱢᱮᱴᱨᱤᱠ ᱫᱚ ᱚᱸᱰᱮ ᱠᱷᱚᱱ ᱜᱮ ᱮᱢ ᱦᱩᱭ ᱟᱠᱟᱱ ᱛᱟᱦᱮᱱᱟ᱾ ᱛᱚ ᱜᱚᱢᱠᱮ ᱟᱢᱫᱚ ᱚᱠᱟ ᱞᱮᱠᱟᱼᱼ
ᱦᱳᱭ ᱤᱧ ᱫᱚ ᱦᱩᱰᱤᱧ ᱩᱢᱮᱨ ᱠᱷᱚᱱᱟᱜ ᱜᱮ ᱤᱧ ᱫᱚ ᱵᱟᱦᱨᱮ ᱨᱮᱜᱮ ᱢᱤᱱᱟᱹᱧ ᱠᱟᱹᱫᱤᱧᱟ ᱥᱮᱼᱼ ᱢᱟᱱᱮ ᱦᱳᱥᱴᱮᱞ ᱠᱚᱨᱮ ᱜᱮᱠᱚ ᱫᱚᱦᱚ ᱟᱠᱟᱫᱤᱧᱟ᱾
ᱦᱮᱸ
ᱟᱫᱚ ᱚᱱᱟ ᱞᱮᱠᱟᱛᱮ ᱡᱟᱦᱟᱸ ᱟᱱᱟᱴ ᱥᱮ ᱮᱴᱠᱮᱴᱚᱬᱮ ᱠᱚ ᱦᱩᱭᱩᱜ ᱜᱮᱭᱟ ᱥᱮᱱᱚᱜ ᱦᱤᱡᱩᱜ ᱨᱮ ᱤᱥᱠᱩᱞ ᱠᱚ ᱚᱱᱟᱼᱼ ᱠᱚ ᱤᱫᱤ ᱠᱟᱛᱮᱫ ᱫᱚ ᱤᱧ ᱫᱚ ᱩᱱᱟᱹᱜ ᱵᱟᱰᱟᱭ ᱫᱚ ᱵᱟᱹᱱᱩᱜ ᱛᱤᱧᱟᱹ
ᱦᱮᱸ
ᱟᱫᱚ ᱟᱞᱮ ᱫᱚ ᱚᱸᱰᱮ ᱡᱟᱦᱟᱸ ᱨᱮᱞᱮ ᱛᱟᱦᱮᱱ ᱠᱟᱱ ᱛᱟᱦᱮᱱᱟ ᱦᱳᱥᱴᱮᱞ ᱨᱮ ᱟᱞᱮ ᱫᱚ ᱚᱸᱰᱮᱼᱼ ᱠᱷᱚᱱᱟᱜ ᱜᱮ ᱢᱟᱱᱮ ᱠᱤᱪᱷᱩ ᱜᱮ ᱥᱮᱱᱚᱜ ᱞᱟᱜᱟᱜᱼᱟ ᱢᱟᱱᱮ ᱢᱤᱫᱼᱼ ᱵᱟᱨ ᱯᱮ ᱡᱟᱸᱜᱟ ᱛᱟᱲᱟᱢ ᱞᱮᱠᱷᱟᱱ ᱜᱮ ᱡᱟᱦᱟᱸ ᱫᱚᱠᱚ ᱞᱟᱹᱭᱟ ᱥᱩᱨ ᱜᱮ᱾ ᱚᱱᱠᱟ ᱞᱮᱠᱟ ᱥᱮᱱ ᱞᱮᱱ ᱠᱷᱟᱡ ᱜᱮ ᱤᱥᱠᱩᱞ ᱠᱚᱫᱚ ᱞᱮ ᱧᱟᱢᱮᱫ ᱠᱟᱱ ᱛᱟᱦᱮᱱᱟ ᱥᱮ ᱢᱮᱱᱟᱜ ᱛᱮ ᱛᱮᱦᱮᱸ ᱠᱟᱱ ᱛᱟᱞᱮᱭᱟ᱾
ᱚ
ᱫᱚ ᱚᱱᱟ ᱞᱮᱠᱟᱛᱮ ᱡᱮ ᱚᱠᱟ ᱞᱮᱠᱟ ᱥᱮᱱᱚᱜ ᱦᱤᱡᱩᱜ ᱜᱤᱫᱽᱨᱟᱹ ᱠᱚ ᱚᱠᱟ ᱞᱮᱠᱟ ᱟᱱᱟᱴ ᱠᱚ ᱥᱮ ᱮᱱ ᱮᱴᱠᱮᱰᱚᱨᱮ ᱠᱚ ᱦᱩᱭᱩᱜ ᱛᱟᱠᱚ ᱜᱮᱭᱟ ᱚᱱᱟ ᱠᱚᱫᱚ ᱚᱱᱟ ᱞᱮᱠᱟ ᱵᱟᱰᱟᱭ ᱵᱟᱹᱱᱩᱜ ᱟᱠᱟᱫᱟ ᱛᱟᱦᱚᱞᱮ ᱠᱟᱹᱴᱤᱡ ᱜᱚᱝᱠᱮ ᱞᱟᱹᱭ ᱞᱮᱠᱷᱟᱱ ᱱᱟᱯᱟᱭ ᱯᱟᱭ ᱠᱚᱜ-ᱟ ᱡᱮ ᱵᱟᱝᱢᱟ ᱦᱩᱰᱤᱧ ᱩᱢᱮᱨ ᱨᱮ ᱡᱩᱫᱤ ᱥᱟᱭᱠᱮᱞ ᱠᱚᱛᱮ ᱥᱮ ᱡᱟᱦᱟᱱᱟᱜ ᱛᱟᱨᱟᱢ ᱠᱚᱛᱮ ᱡᱚᱠᱷᱚᱱ ᱤᱥ ᱠᱩᱞ ᱠᱚ ᱥᱮᱱᱚᱜ ᱦᱳᱭᱳᱜ ᱜᱮᱭᱟ ᱛᱚ ᱦᱚᱨ ᱦᱚᱨ ᱵᱤᱨ ᱠᱚᱨᱮ ᱢᱟᱱᱮᱜ ᱚᱠᱟ ᱞᱮᱠᱟ ᱟᱱᱟᱴ ᱠᱚ ᱥᱤᱨᱡᱟᱹᱣᱚᱜ ᱜᱮᱭᱟ?
ᱜᱚᱝᱠᱮ ᱡᱟᱦᱟᱸ ᱞᱮᱠᱟ ᱧᱮᱞ ᱟᱠᱟᱱᱟ ᱟᱹᱛᱩ ᱚᱲᱟᱜᱨᱮ ᱛᱟᱦᱮᱸ ᱠᱟᱛᱮᱫ ᱥᱮ ᱡᱚᱠᱷᱚᱱ ᱡᱟᱦᱟᱸ ᱤᱥᱠᱩᱞ ᱠᱚ ᱪᱟᱞᱟᱜ ᱦᱩᱭᱩᱜ ᱠᱟᱱ ᱛᱟᱦᱮᱱᱟ
ᱦᱳᱭ
ᱮ ᱩᱱ ᱡᱚᱠᱷᱚᱱ ᱫᱚ ᱮ ᱡᱚᱠᱷᱚᱱ ᱮᱜ ᱯᱳᱱ ᱠᱮᱞᱟᱥ ᱨᱟᱠᱟᱵ ᱯᱚᱨᱮ ᱡᱚᱠᱷᱚᱱ ᱟᱫᱚ ᱢᱟᱨᱟᱝ ᱤᱥ ᱠᱩᱞ ᱛᱮ ᱪᱟᱞᱟᱣ ᱦᱳᱭᱱᱟ ᱯᱷᱟᱭᱤᱵ ᱯᱞᱟᱥ ᱨᱮ ᱡᱚᱠᱷᱚᱱ ᱵᱷᱚᱨᱛᱤ ᱦᱩᱭᱱᱟ ᱟᱫᱚ ᱯᱷᱟᱭᱤᱯ ᱠᱮᱞᱟᱥ ᱨᱮ ᱮᱰᱢᱤᱥᱮᱱ ᱛᱟᱭᱚᱢ ᱡᱚᱠᱷᱚ ᱫᱚ ᱥᱟᱭᱠᱮᱞ ᱞᱟᱜᱟ ᱚᱝᱠᱟ ᱵᱟᱲᱟᱭ ᱵᱟᱝ ᱛᱟᱦᱮᱸ ᱠᱟᱱᱟ ᱥᱮ ᱡᱚᱠᱷᱚᱱ ᱚᱲᱟᱜ ᱨᱮᱦᱚᱸ ᱥᱟᱭᱠᱮᱞ ᱚᱝᱠᱟ ᱞᱮᱠᱟ ᱵᱟᱝ ᱛᱟᱦᱮᱸ ᱠᱟᱱᱟ ᱩᱱ ᱚᱠᱛᱚ ᱨᱮ᱾
ᱟᱪᱪᱷᱟ
ᱟᱫᱚ ᱜᱚᱠᱮ ᱩᱱ ᱡᱚᱠᱷᱚᱱ ᱫᱚ ᱚᱱᱮ ᱵᱟᱨ ᱠᱤᱢᱤ ᱦᱮᱸ ᱵᱟᱨ ᱠᱤᱢᱤ ᱜᱟᱱ ᱦᱩᱭᱩᱜ-ᱟ, ᱚᱱᱟ ᱛᱟᱲᱟᱢ ᱛᱮᱜᱮ ᱢᱮᱫᱛᱟᱝ ᱞᱟᱞᱚᱱ ᱵᱮᱜᱽ ᱜᱚᱜ ᱠᱟᱛᱮᱫ ᱛᱟᱭᱚᱢ ᱨᱮ ᱡᱟᱦᱟᱸ ᱦᱤᱛᱚᱜ ᱥᱚᱵᱡᱤ ᱠᱚᱵᱚᱱ ᱟᱹᱜᱩᱭᱟ
ᱦᱳᱭ ᱦᱮᱞᱳ
ᱦᱮᱸ ᱜᱚᱝᱠᱮ ᱟᱧᱡᱚᱢᱚᱜ ᱠᱟᱱᱟ ᱥᱮ?
ᱦᱳᱭ ᱦᱳᱭ ᱟᱸᱡᱚᱢᱚᱜ ᱠᱟᱱᱟ ᱟᱸᱡᱚᱢᱚᱜ ᱠᱟᱱᱟ᱾
ᱦᱮᱸ ᱡᱟᱦᱟᱸ ᱚᱱᱮ ᱥᱚᱵᱡᱤ ᱠᱚ ᱡᱟᱦᱟᱸ ᱵᱮᱜᱽ ᱠᱚ ᱵᱸᱜᱩᱭᱟ ᱚᱱᱟ ᱵᱮᱜᱽ ᱛᱟᱭᱚᱢ ᱨᱮ ᱴᱤᱭᱟᱹᱝ ᱠᱟᱛᱮ ᱵᱟᱨ ᱠᱤᱢᱤ ᱜᱟᱱ ᱛᱟᱲᱟᱢ ᱠᱟᱛᱮᱜ ᱤᱥᱠᱩᱞ ᱠᱚ ᱪᱟᱞᱟᱜ ᱦᱩᱭᱩᱜ ᱠᱟᱱ ᱛᱟᱦᱮᱸᱫ᱾ ᱟᱫᱚ ᱮᱴᱠᱮᱴᱚᱬᱮ ᱫᱚ ᱜᱚᱝᱠᱮ ᱦᱚᱱᱠᱟ ᱞᱮᱠᱟ ᱧᱟᱢ ᱟᱠᱟᱱᱟ ᱡᱟᱹᱥᱛᱤ ᱠᱟᱭᱛᱮ ᱚᱱᱮ ᱥᱮᱛᱟ ᱠᱚ ᱫᱚᱢᱮ ᱢᱟᱱᱮ ᱠᱷᱟᱴᱠᱨᱮ ᱠᱚ ᱛᱟᱦᱮᱱ ᱠᱟᱱ ᱛᱟᱦᱮᱱᱟ ᱩᱱᱠᱩ ᱜᱮ ᱫᱚᱢᱮ ᱯᱚᱛᱷᱚᱢ ᱵᱚᱛᱚᱨ ᱛᱟᱦᱮᱸ ᱠᱟᱱᱟ᱾ ᱟᱨ ᱚᱱᱟ ᱵᱮᱛᱤᱛᱚ ᱚᱝᱠᱟ ᱞᱮᱠᱟ ᱮᱴᱟᱜ ᱮᱸᱴᱠᱮᱴᱚᱬᱮ ᱫᱚ ᱵᱟᱝ ᱦᱩᱭ ᱠᱟᱱᱟ᱾ ᱡᱟᱦᱟᱸ ᱫᱚ ᱛᱟᱲᱟᱢ ᱤᱫᱤ ᱛᱟᱲᱟᱢ ᱟᱹᱜᱩ ᱚᱱᱟ ᱜᱮ
ᱟᱪᱷᱟ ᱛᱟᱦᱞᱮ ᱟᱹᱰᱤ ᱱᱟᱯᱟᱭᱱᱟᱜ ᱡᱟᱦᱟᱸ ᱫᱚ ᱢᱤᱫᱴᱮᱱ ᱡᱟᱦᱟᱸ ᱫᱚ ᱮᱴᱠᱮᱴᱬᱮ ᱨᱮᱱᱟᱜ ᱡᱟᱦᱟᱸ ᱠᱚ ᱨᱟᱠᱟᱵ ᱠᱟᱱᱟ ᱠᱟᱛᱷᱟ ᱠᱚ
ᱩᱸ
ᱚᱱᱟ ᱠᱚᱫᱚ ᱟᱯᱱᱟᱨ ᱫᱚ ᱵᱟᱝ ᱧᱮᱞ ᱦᱩᱭ ᱠᱟᱱᱟ ᱥᱮ ᱚᱱᱠᱟ ᱞᱮᱠᱟ ᱢᱟᱱᱮ ᱡᱩᱫᱤ ᱟᱸᱜᱚᱪ ᱞᱮᱠᱟᱢ ᱫᱳᱥ ᱛᱩᱨᱩ ᱭᱟᱹᱨ ᱞᱮᱠᱷᱟᱱ ᱫᱚ ᱠᱟᱹᱴᱤᱡ ᱫᱚ ᱵᱟᱰᱟᱭ ᱫᱚ ᱵᱟᱰᱟᱭ ᱠ ᱠᱚᱜ ᱠᱮᱜᱮᱭᱟ ᱟᱫᱚ ᱮᱱᱛᱮ ᱨᱮᱦᱚᱸ ᱡᱟᱦᱟᱸ ᱫᱚ ᱟᱢ ᱫᱚ ᱚᱱᱟ ᱠᱚᱢ ᱯᱟᱨᱚᱢ ᱟᱹᱜᱩᱣ ᱠᱟᱫ ᱛᱮ ᱵᱟᱝᱢᱟ ᱟᱢ ᱠᱚᱴᱷᱮᱱ ᱟᱢ ᱴᱷᱮᱱ ᱵᱟᱨᱟᱭ ᱠᱟᱛᱮᱫ ᱫᱚ ᱢᱚᱸᱡᱽ ᱜᱮ ᱵᱩᱡᱷᱟᱹᱣ ᱮᱱᱟ᱾ ᱟᱨ ᱟᱯᱱᱟᱨ ᱫᱚ ᱦᱚᱜ ᱦᱳᱭ ᱢᱟ ᱞᱟᱹᱭ ᱢᱮ ᱪᱮᱢ ᱞᱟᱹᱭᱫᱟ?
ᱦᱳᱭ ᱜᱚᱝᱠᱮ ᱢᱟᱱᱮ ᱢᱚᱸᱡᱽ ᱮᱢ ᱞᱟᱹᱭᱮᱜ-ᱟ ᱢᱟ ᱞᱟᱹᱭ ᱤᱫᱤ ᱢᱮ᱾
ᱦᱳᱭ ᱚᱱᱟᱜᱤᱞᱤᱧ ᱞᱟᱹᱭᱮᱫ ᱟᱯᱱᱟᱨ ᱫᱚ ᱦᱳᱥᱴᱮᱞ ᱠᱚᱨᱮ ᱛᱮᱦᱮᱸ ᱛᱮ ᱢᱟᱱᱮ ᱚᱸᱰᱮ ᱠᱷᱚᱱᱟᱜ ᱜᱮ ᱥᱟᱱᱟᱢᱟᱜ ᱜᱮ ᱧᱟᱢ ᱠᱟᱱᱟ᱾ ᱚᱱᱟ ᱞᱮᱠᱟ ᱛᱮᱫᱚ ᱠᱳᱱᱳ ᱤᱭᱟᱹ ᱠᱚᱫᱚ ᱵᱟᱝ ᱛᱟᱦᱮᱸ ᱠᱟᱱᱟ ᱥᱮ ᱟᱱᱟᱴ ᱠᱚᱫᱚ ᱵᱟᱝ ᱛᱟᱦᱮᱸ ᱠᱟᱱᱟ᱾
ᱦᱮ
ᱛᱚ ᱧᱮᱞ ᱠᱟᱱᱟ ᱡᱮ ᱟᱭᱢᱟ ᱜᱟᱱ ᱠᱚᱜᱮ ᱦᱳᱥᱴᱮᱞ ᱠᱚᱨᱮ ᱛᱟᱦᱮᱸ ᱠᱟᱛᱮ ᱦᱚᱸ ᱥᱮ ᱚᱱᱠᱟ ᱞᱮᱠᱟ ᱯᱟᱲᱦᱟᱣ ᱠᱚᱫᱚ ᱵᱟᱝ ᱦᱩᱭ ᱠᱟᱱ ᱛᱟᱠᱚᱣᱟ
ᱦᱩᱸ
ᱟᱨ ᱚᱨᱫᱷᱮᱠ ᱠᱚᱫᱚ ᱧᱮᱞ ᱠᱟᱱᱟ ᱵᱟᱝ ᱢᱟ ᱠᱤᱪᱷᱩ ᱜᱮᱞᱟᱝ ᱫᱚ ᱚᱲᱟᱜ ᱠᱚᱨᱮ ᱛᱟᱦᱮᱸ ᱠᱟᱛᱮ ᱦᱚᱸ ᱥᱮ ᱚᱱᱠᱟ ᱥᱮᱱᱚᱜ ᱦᱤᱡᱩᱜ ᱠᱟᱛᱮ ᱨᱮᱦᱚᱸ ᱯᱟᱲᱦᱟᱣ ᱨᱮᱫᱚ ᱟᱹᱰᱤ ᱡᱟᱹᱥᱛᱤ ᱛᱮᱠᱚ ᱢᱚᱱᱮ ᱠᱚ ᱜᱟᱹᱫ ᱟᱹᱣ ᱟᱠᱟᱱ ᱛᱟᱠᱚᱣᱟ ᱥᱮ ᱞᱟᱦᱟ ᱥᱮᱫ ᱦᱚᱸ ᱟᱹᱰᱤ ᱢᱚᱸᱡᱽ ᱠᱚ ᱯᱟᱲᱦᱟᱣ ᱤᱫᱤ ᱠᱟᱱᱟ᱾ ᱚᱱᱟ ᱞᱮᱠᱟ ᱨᱮᱫᱚ ᱜᱤᱫᱽᱨᱟᱹ ᱟᱜ ᱢᱚᱱᱚ ᱵᱷᱚᱵ ᱪᱮᱠᱟ ᱞᱮᱠᱟᱨᱮ ᱵᱚᱫᱚᱞ ᱤᱫᱤ ᱠᱟᱱᱟ ᱥᱮ ᱪᱤᱠᱟᱹ ᱞᱮᱠᱟ ᱨᱮ ᱵᱚᱫᱚᱞ ᱫᱟᱲᱮ ᱟᱜ-ᱟ ᱢᱟᱱᱮ ᱚᱠᱟ ᱞᱮᱠᱟ ᱯᱚᱨᱤᱵᱮᱥ ᱨᱮ ᱛᱟᱦᱮᱸ ᱞᱮᱠᱷᱟ ᱜᱤᱫᱽᱨᱟᱹ ᱟᱜ ᱯᱟᱲᱦᱟᱣ ᱵᱷᱟᱹᱜᱤ ᱱᱟᱯᱟᱭ ᱛᱮ ᱦᱩᱭᱩᱜ ᱛᱟᱭ ᱞᱮᱠᱟ ᱟᱢ ᱫᱚᱢ ᱢᱚᱱᱮ ᱮᱫ ᱠᱟᱱᱟ ᱥᱮ ᱦᱩᱭ ᱯᱟᱨᱚᱢ ᱠᱟᱱᱟ ᱚᱱᱠᱟ
ᱦᱩᱸ ᱟᱫᱚ ᱜᱚᱝᱠᱮ ᱯᱨᱚᱛᱷᱚᱢ ᱫᱚ ᱡᱟᱦᱟᱸ ᱞᱮᱠᱟᱧ ᱢᱚᱱᱮᱭ ᱜᱮᱭᱟ ᱮ ᱚᱲᱟᱜ ᱠᱷᱚᱱ ᱦᱚᱸ ᱚᱞᱚᱜ ᱯᱟᱲᱦᱟᱣ ᱫᱚ ᱦᱩᱭᱩᱜ ᱚᱜ-ᱟ ᱢᱮᱱᱠᱷᱟᱱ ᱢᱤᱫ ᱴᱟᱝ ᱜᱤᱫᱽᱨᱟᱹ ᱮᱸ ᱠᱟᱹᱴᱤᱡ ᱠᱩᱲᱤ ᱦᱚᱯᱚᱱ ᱜᱮ ᱢᱤᱫ ᱴᱟᱝ ᱵᱷᱟᱜᱤ ᱴᱤᱭᱩᱥᱚᱱ ᱨᱮ ᱫᱚᱦᱚ ᱠᱟᱭ ᱦᱩᱭᱩᱜ-ᱟ ᱥᱟᱶᱛᱮ ᱚᱲᱟᱜ ᱨᱮᱦᱚᱸ ᱚᱲᱟᱜ ᱨᱮᱱ ᱜᱟᱨᱡᱮᱱ ᱚᱞᱚᱜ ᱯᱟᱲᱦᱟᱣ ᱵᱟᱲᱟᱭ ᱟᱱ ᱛᱟᱦᱮᱸᱱ ᱦᱩᱭᱩᱜ-ᱟ᱾ ᱪᱮᱫᱟᱜ ᱥᱮ ᱜᱤᱫᱽᱨᱟᱹ ᱫᱚ ᱡᱟᱹᱥᱛᱤ ᱠᱟᱭ ᱛᱮ ᱠᱷᱮᱞ ᱨᱮᱜᱮ ᱵᱮᱥᱤ ᱢᱚᱱᱮ ᱛᱟᱦᱮᱱ ᱛᱟᱠᱚᱣᱟ ᱛᱚ ᱚᱱᱟ ᱠᱷᱮᱞ ᱛᱟᱞᱟ ᱛᱮᱜᱮ ᱡᱚᱠᱷᱚᱱ ᱮ ᱚᱞᱚᱜ ᱯᱟᱲᱦᱟᱣ ᱪᱮᱫ ᱟᱭ ᱦᱩᱭᱩᱜ-ᱟ᱾ ᱥᱮ ᱚᱱᱟᱨᱮ ᱢᱤᱫᱴᱟᱝ ᱟᱭᱟᱜ ᱚᱵᱚᱥᱛᱚ ᱟᱜᱩᱭ ᱛᱟᱭ ᱦᱩᱭᱩᱜ-ᱟ ᱮᱸᱰᱮ ᱠᱷᱟᱱ ᱜᱮ ᱢᱤᱫ ᱴᱟᱝ ᱵᱷᱟᱜᱮ ᱚᱞᱚᱜ ᱯᱟᱲᱦᱟᱣ ᱥᱮᱫ ᱢᱚᱱᱮ ᱦᱩᱭᱩᱜ ᱛᱟᱭᱟ ᱥᱮ ᱟᱡ ᱵᱷᱟᱜᱮ ᱯᱟᱲᱦᱟᱣ ᱫᱟᱲᱮ ᱟᱜ-ᱟᱭ
ᱟᱪᱪᱷᱟ ᱜᱚᱝᱠᱮ ᱛᱟᱦᱚᱞᱮ ᱱᱚᱣᱟ ᱤᱫᱤ ᱠᱟᱛᱮ ᱫᱚ ᱢᱤᱫ ᱴᱮᱡ ᱠᱟᱛᱷᱟᱧ ᱤᱧ ᱨᱚᱲ ᱞᱮᱜᱮ
ᱦᱳᱭ ᱜᱚᱝᱠᱮ ᱮᱠᱟᱞ
ᱢᱮᱱ ᱫᱟᱹᱧ ᱡᱟᱦᱟᱸ ᱫᱚ ᱟᱢ ᱞᱟᱹᱭ ᱠᱮᱫ-ᱟ ᱡᱮ ᱵᱟᱝ ᱢᱟ ᱜᱟᱨᱡᱮᱱ ᱠᱚ ᱥᱮ ᱚᱲᱟᱜ ᱦᱚᱲ ᱠᱚ ᱚᱞᱚᱜ ᱯᱟᱲᱦᱟᱣ ᱠᱤᱪᱷᱩ ᱫᱚ ᱞᱟᱹᱠᱛᱤ ᱠᱟᱱ ᱜᱮᱭᱟ ᱥᱮ ᱵᱟᱰᱟᱭ ᱫᱚᱦᱚ ᱞᱟᱹᱠᱛᱤ ᱠᱟᱱ ᱜᱮᱭᱟ᱾
ᱦᱳᱭ ᱜᱚᱝᱠᱮ
ᱛᱚ ᱚᱱᱠᱟ ᱞᱮᱠᱟ ᱛᱮᱫᱚ ᱟᱯᱱᱟᱨ ᱨᱮᱱ ᱚᱲᱟᱜ ᱦᱚᱲ ᱠᱚ ᱥᱮ ᱟᱭᱳᱼᱵᱟᱵᱟ ᱛᱚ ᱦᱩᱰᱤᱧ ᱩᱢᱮᱨ ᱨᱮᱜᱮ ᱚᱞᱚᱜ ᱯᱟᱲᱦᱟᱣ ᱫᱚᱠᱤᱱ ᱵᱟᱹᱜᱤ ᱟᱠᱟᱫ-ᱟ ᱟᱫᱚ ᱚᱱᱟ ᱞᱮᱠᱟᱛᱮ ᱢᱟᱱᱮ ᱧᱩᱛᱩᱢ ᱥᱩᱦᱤ ᱠᱚᱦᱚᱸ ᱵᱟᱹᱠᱤᱱ ᱵᱟᱲᱟᱭᱟ
ᱦᱩᱸ
ᱟᱫᱚ ᱛᱟᱹᱣ ᱨᱮᱦᱚᱸ ᱩᱱ ᱠᱤᱱᱟᱜ ᱡᱟᱦᱟᱸ ᱢᱤᱫ ᱴᱮᱱ ᱢᱚᱱᱮ ᱫᱟᱨᱮ ᱛᱟᱦᱮᱸ ᱠᱟᱱᱟ ᱡᱮ ᱵᱟᱝᱢᱟ ᱟᱹᱞᱤᱧ ᱫᱚ ᱵᱟᱝᱞᱤᱧ ᱫᱟᱲᱮ ᱠᱟᱫ ᱨᱮᱦᱚᱸ ᱟᱞᱤᱧ ᱨᱤᱡ ᱜᱤᱫᱽᱨᱟᱹ ᱡᱟᱦᱟᱸᱭ ᱢᱮᱱᱟᱜ ᱠᱟᱫᱮᱭᱟ ᱩᱱᱤ ᱫᱚ ᱟᱹᱰᱤ ᱱᱟᱯᱟᱭ ᱛᱮ ᱥᱮ ᱩᱱᱤ ᱟᱜ ᱥᱮᱪᱮᱫ ᱞᱟᱹᱜᱤᱫ ᱛᱮᱫᱚ ᱡᱟᱦᱟ ᱱᱟᱜ ᱵᱟᱦᱨᱮ ᱨᱮ ᱫᱚᱦᱚ ᱠᱟᱛᱮ ᱠᱟᱛᱮ ᱥᱮ ᱟᱹᱰᱤ ᱱᱟᱯᱟᱭ ᱛᱮᱞᱤᱧ ᱥᱮᱬᱟ ᱦᱚᱪᱚᱭᱮᱭᱟ ᱥᱮ ᱯᱟᱲᱟᱣ ᱦᱚᱪᱚᱭᱮᱭᱟ ᱛᱟᱦᱚᱞᱮ ᱡᱟᱦᱟᱸᱟᱭ ᱵᱟᱠᱚ ᱵᱟᱲᱟᱭᱟ ᱩᱱᱠᱩ ᱠᱚ ᱨᱮᱱ ᱟᱭᱳ ᱵᱟᱵᱟ ᱦᱚᱸᱛᱚ ᱟᱠᱚ ᱫᱚᱠᱚ ᱨᱤᱠᱟᱹ ᱮᱫ ᱠᱟᱱ ᱜᱮᱭᱟ ᱡᱮ ᱵᱟᱝᱢᱟ ᱜᱤᱫᱟᱹᱨ ᱫᱚ ᱟᱹᱰᱤ ᱵᱷᱟᱜᱮ ᱤᱥᱠᱩᱞ ᱠᱚᱨᱮ ᱥᱮ ᱵᱷᱟᱜᱤ ᱦᱳᱥᱴᱮᱞ ᱨᱮ ᱫᱚᱦᱚ ᱠᱟᱛᱮᱧ ᱯᱟᱲᱦᱟᱣ ᱮᱭᱟ᱾ ᱛᱚ ᱱᱚᱣᱟ ᱫᱚ ᱚᱠᱟ ᱞᱮᱠᱟ ᱨᱮ ᱩᱱᱠᱩ ᱡᱮ ᱧᱮᱞᱚ ᱜᱚᱜ ᱠᱟᱱᱟ ᱡᱮ ᱵᱟᱝ ᱠᱚ ᱵᱟᱲᱟᱭ ᱨᱮᱦᱚᱸ ᱡᱮ ᱵᱟᱦᱨᱮ ᱠᱚᱨᱮ ᱫᱚᱦᱚ ᱠᱟᱛᱮ ᱠᱚ ᱯᱟᱲᱦᱟᱣ ᱚᱪᱚᱭ ᱮᱫ ᱠᱚᱣᱟ
ᱦᱩᱸ
ᱛᱟᱦᱚᱞᱮ ᱱᱚᱣᱟ ᱡᱟᱦᱟᱸ ᱞᱮᱠᱟᱢ ᱞᱟᱹᱭ ᱠᱮᱜ-ᱟ ᱡᱮ ᱵᱟᱝ ᱢᱟ ᱚᱞᱚᱜ ᱯᱟᱲᱦᱟᱣ ᱥᱮᱬᱟ ᱞᱮᱠᱷᱟᱱ ᱫᱚ ᱡᱟᱹᱥᱛᱤ ᱠᱚ ᱯᱟᱲᱦᱟᱣᱟ ᱱᱚᱣᱟ ᱫᱚ ᱠᱟᱹᱴᱤᱡ, ᱮᱠᱴᱩ ᱮᱴᱟᱜ ᱨᱚᱠᱚᱢ ᱜᱮ ᱵᱟᱝ ᱵᱩᱡᱷᱟᱹᱣ ᱮᱱᱟ
ᱦᱮ ᱪᱮᱫ ᱠᱟ ᱞᱮᱠᱟ ᱜᱚᱝᱠᱮ
ᱢᱟᱱᱮ ᱡᱮ ᱵᱟᱝ ᱢᱟ ᱡᱮ ᱡᱟᱦᱟᱸᱭ ᱨᱮᱱ ᱚᱞᱚᱜ ᱯᱟᱲᱦᱟᱣ ᱦᱚᱸ ᱡᱩᱫᱤ ᱵᱟᱝ ᱠᱚ ᱵᱟᱲᱟᱭᱟ ᱥᱮ ᱢᱩᱨᱩᱠ ᱜᱮᱭᱟ ᱠᱚ ᱟᱭᱳᱼᱵᱟᱵᱟ
ᱦᱩᱸ᱾
ᱮᱱᱛᱮ ᱨᱮᱦᱚᱸ ᱡᱩᱫᱤ ᱩᱱ ᱠᱤᱱ ᱟᱭᱳᱼᱵᱟᱵᱟ ᱠᱤᱱ ᱨᱤᱠᱟᱹᱭᱟ ᱥᱮ ᱟᱹᱠᱤᱱᱟ ᱢᱚᱱᱮ ᱨᱮ ᱨᱤᱜᱤᱨ ᱠᱟᱛᱮ ᱡᱩᱫᱤ ᱠᱤᱱ ᱫᱷᱩᱨᱟᱹᱣ ᱠᱚᱣᱟ ᱥᱮ ᱪᱷᱩᱴᱟᱹᱣ ᱮᱭᱟ ᱠᱤᱱ ᱜᱤᱫᱽᱨᱟᱹ ᱠᱚ ᱚᱞᱚᱜ ᱯᱟᱲᱦᱟᱣ ᱞᱟᱹᱜᱤᱫ,
ᱦᱩᱸ᱾
ᱮᱸᱰᱮᱠᱷᱟᱱ ᱫᱚ ᱯᱟᱞᱮᱱ ᱟᱹᱰᱤ ᱱᱟᱯᱟᱭ ᱛᱮᱜᱮ ᱜᱤᱫᱽᱨᱟᱹ ᱚᱞᱚᱜ ᱯᱟᱲᱦᱟᱣ ᱫᱚᱭ ᱥᱮᱬᱟᱭ ᱜᱮᱭᱟ᱾
ᱦᱳᱭᱳᱜᱼᱟ ᱦᱳᱭᱳᱜᱼᱟ ᱚᱱᱚᱛᱮ ᱜᱚᱝᱠᱮ ᱞᱟᱹᱭ ᱠᱟᱜᱼᱟ, ᱦᱮᱸ ᱚᱱᱟᱛᱮᱜᱮ ᱚᱱᱮᱛᱚ ᱜᱚᱝᱠᱮ ᱞᱟᱹᱭ ᱛᱷᱚᱲᱟ ᱛᱟᱭᱱᱚᱢ ᱠᱟᱛᱮ ᱦᱩᱭᱩᱜᱼᱟ᱾ ᱢᱤᱫᱴᱟᱝ ᱵᱷᱟᱜᱤ ᱴᱤᱭᱩᱥᱚᱱ ᱠᱤᱱ ᱮᱢᱟᱭᱟ ᱥᱮ ᱴᱤᱭᱩᱥᱚᱱ ᱛᱟᱦᱮᱸᱱ ᱛᱟᱭᱟ᱾ ᱚᱱᱟ ᱫᱟᱨᱟᱭ ᱛᱮ ᱟᱫᱚ ᱚᱱᱟ ᱥᱟᱶᱛᱮ ᱟᱵᱚ ᱠᱷᱮᱞ ᱠᱮᱜ ᱟᱵᱚ ᱦᱩᱰᱤᱧ ᱢᱚᱱᱮᱛᱮ ᱡᱟᱹᱥᱛᱤ ᱠᱷᱮᱞ ᱞᱮᱵᱚᱱ ᱞᱟᱵᱟᱫ ᱛᱤᱜ ᱜᱮᱭᱟ ᱥᱮᱛᱟᱜ ᱵᱟᱲᱟ ᱫᱚ ᱚᱱᱟ ᱥᱟᱶ ᱡᱩᱫᱤ ᱚᱲᱟᱜ ᱨᱮ ᱜᱤᱛᱤᱪ ᱜᱚᱲᱚᱜ ᱠᱟᱱᱟ ᱠᱚ ᱵᱟᱲᱟᱭᱟ ᱮᱸᱰᱮᱠᱷᱟᱱ ᱚᱱᱟ ᱴᱟᱭᱤᱢ ᱥᱮ ᱠᱷᱮᱞ ᱪᱟᱞᱟ ᱛᱮᱜᱮ ᱠᱤᱪᱷᱩ ᱟᱨᱦᱚᱸ ᱢᱤᱫ ᱚᱲᱟᱜ ᱨᱮᱜᱮ ᱮᱸᱜ ᱥᱤᱠᱟᱹᱜ ᱠᱟᱱ ᱫᱟᱲᱮᱭᱟᱜᱼᱟ ᱟᱨ ᱜᱚᱢᱠᱮ ᱟᱢ ᱡᱟᱦᱟᱸᱢ ᱡᱟᱦᱟᱸ ᱚᱲᱟᱜ ᱨᱮ ᱚᱞᱚᱜ ᱯᱟᱲᱦᱟᱜ ᱵᱟᱝᱠᱚ ᱵᱟᱲᱟᱭᱟ ᱟᱫᱚ ᱚᱝᱠᱟᱜᱮ ᱚᱱᱮᱢ ᱞᱟᱹᱭ ᱠᱮᱫ ᱦᱳᱥᱴᱮᱞ ᱠᱚ ᱪᱟᱞᱟᱣ ᱠᱟᱛᱮᱫ ᱚᱸᱰᱮ ᱚᱱᱠᱟ ᱠᱟᱛᱮ ᱚᱞᱚᱜ ᱯᱟᱲᱦᱟᱜ ᱮᱢ ᱪᱮᱫ ᱫᱟᱲᱮᱟᱭᱟ, ᱦᱳᱭ ᱚᱱᱠᱟ ᱫᱚ ᱮᱠᱟᱟᱹᱞ ᱜᱮ ᱜᱟᱱᱚᱜᱼᱟ᱾
ᱦᱳᱭ ᱟᱹᱰᱤ ᱱᱟᱯᱟᱭ ᱜᱮ ᱟᱹᱰᱤ ᱜᱟᱱ ᱠᱟᱛᱷᱟ ᱠᱚᱜᱮ ᱥᱮ ᱟᱹᱰᱤ ᱜᱟᱱ ᱜᱮ ᱨᱚ ᱯᱚᱲ ᱦᱩᱭᱱᱟ ᱥᱮ ᱚᱝᱠᱟᱱᱟᱜ ᱠᱟᱛᱷᱟ ᱠᱚ ᱵᱟᱰᱟᱭ ᱧᱟᱢᱮ ᱱᱟ, ᱛᱚ ᱜᱚᱢᱠᱮ ᱤᱝᱠᱟᱹ ᱜᱮ ᱛᱟᱦᱮᱧ ᱫᱚ ᱨᱚᱯᱚᱲ ᱦᱩᱭᱩᱜ ᱠᱟᱱᱟ, ᱥᱮ ᱛᱟᱭᱚᱢ ᱫᱟᱨᱟᱢ ᱟᱨᱦᱚᱸ ᱵᱮᱥᱴᱷᱤᱠ ᱛᱮ ᱨᱚ ᱯᱚᱨ ᱦᱩᱭᱩᱜᱼᱟ ᱱᱚᱣᱟ ᱠᱚ ᱠᱟᱛᱷᱟ ᱫᱚ ᱜᱟᱞᱢᱟᱨᱟᱣ ᱞᱮᱠᱷᱟᱱ ᱫᱚ ᱵᱟᱲᱟᱭ ᱜᱮᱭᱟᱢ ᱡᱮ ᱵᱟᱝ ᱢᱩᱩᱪᱟᱹᱫᱚᱜᱼᱟ᱾ ᱥᱮ ᱦᱩᱰᱤᱧ ᱩᱢᱮᱨ ᱨᱮᱫᱚ ᱟᱭᱢᱟ ᱜᱟᱱ ᱚᱝᱠᱟ ᱜᱮᱵᱚ ᱠᱟᱹᱢᱤ ᱟᱠᱟᱜᱼᱟ ᱡᱟᱦᱟᱸ ᱠᱚᱫᱚ ᱱᱤᱛᱚᱜ ᱚᱠᱛᱚ ᱵᱚ ᱧᱟᱢ ᱞᱮᱠᱷᱟᱱ ᱫᱚ ᱟᱹᱰᱤ ᱜᱟᱱ ᱜᱤ ᱡᱤᱱᱤᱥ ᱜᱮ ᱢᱮᱱᱟᱜ ᱟᱠᱟᱫ ᱡᱮ ᱵᱟᱚᱫᱚᱞ ᱵᱚ ᱠᱷᱚᱡᱚᱜ ᱜᱮᱭᱟ᱾
ᱦᱳᱭ ᱜᱚᱝᱠᱮ ᱮᱠᱟᱞ ᱮᱠᱟᱞ᱾
ᱦᱳᱭ ᱛᱟᱦᱚᱞᱮ ᱜᱚᱝᱠᱮ
ᱦᱳᱭ ᱟᱞᱟᱝ ᱚᱠᱛᱚ ᱢᱚᱡᱫᱷᱮ ᱫᱚ ᱚᱠᱛᱚ ᱫᱚ ᱵᱳᱭ ᱦᱮᱡ ᱮᱱ ᱛᱟᱞᱟᱝᱟ ᱛᱚ ᱟᱹᱰᱤ ᱜᱟᱱ ᱠᱟ ᱛᱷᱟ ᱞᱟᱝ ᱨᱚᱯᱚᱲ ᱠᱮᱜᱼᱟ ᱟᱹᱰᱤᱜᱮ ᱵᱷᱟᱜᱮ ᱵᱟᱹᱲᱤᱡ ᱦᱩᱰᱤᱧ ᱩᱢᱮᱨᱱᱟᱝ
ᱦᱳᱭ᱾
ᱢᱤᱫ ᱥᱮᱫ ᱞᱟᱝ ᱪᱟᱞᱟᱣᱱᱟ ᱦᱩᱰᱤᱧ ᱨᱮᱭᱟᱜ ᱠᱤᱪᱷᱩ ᱪᱤᱛᱟᱹᱨ ᱦᱚᱸ ᱢᱮᱫ ᱥᱟᱢᱟᱝ ᱨᱮ ᱡᱷᱟᱞ ᱠᱟᱣᱜ ᱨᱟᱠᱟᱵᱟᱜ ᱞᱟᱝᱼᱟ᱾ ᱟᱹᱰᱤ ᱵᱷᱟᱜᱮ ᱟᱹᱰᱤ ᱵᱷᱟᱜᱮ ᱟᱹᱭᱠᱟᱹᱣ ᱟᱫᱚ ᱜᱚᱢᱠᱮ ᱢᱟ ᱛᱟᱦᱚᱞᱮ ᱟᱹᱰᱤ ᱟᱭᱢᱟ ᱟᱭᱢᱟ ᱥᱟᱨᱦᱟᱣ᱾
ᱦᱳᱭ ᱜᱚᱢᱠᱮ ᱴᱷᱤᱠ ᱜᱮᱭᱟ ᱴᱷᱤᱠᱟᱹᱱ ᱜᱮᱭᱟ ᱢᱟ᱾
ᱦᱳᱭ ᱜᱚᱢᱠᱮ ᱦᱳᱭ ᱜᱚᱢᱠᱮ ᱥᱟᱹᱜᱩᱱ ᱧᱤᱫᱟᱹ᱾
ᱦᱳᱭ ᱢᱟ